ᱦᱮᱞᱳ,
ᱦᱮᱞᱳ, ᱟᱪᱪᱷᱟ ᱞᱟᱹᱭᱫᱟᱹᱧ ᱨᱚᱲ ᱟᱸᱡᱚᱢ ᱧᱟᱢᱚᱜ ᱠᱟᱱᱟ?
ᱦᱮᱸ, ᱟᱸᱡᱚᱢ ᱧᱟᱢᱚᱜ ᱠᱟᱱᱟ᱾
ᱟᱪᱪᱷᱟ ᱛᱮᱦᱮᱧ ᱫᱚᱞᱟᱝ ᱨᱚᱯᱚᱲᱟ ᱱᱚᱣᱟ᱾ ᱡᱚᱢᱟᱜ ᱥᱮ ᱤᱥᱤᱱ ᱵᱟᱥᱟᱝ ᱠᱚ ᱤᱫᱤ ᱠᱟᱛᱮᱫ᱾
ᱦᱮᱸ
ᱚᱠᱟ ᱞᱮᱠᱟ ᱤᱥᱤᱱ ᱵᱟᱥᱟᱝ ᱞᱮᱠᱷᱟᱱ ᱥᱚᱨᱚᱢ ᱜᱮ ᱵᱩᱡᱷᱟᱹᱜᱼᱟ? ᱟᱨ ᱪᱮᱫ ᱪᱮᱫ ᱤᱥᱤᱱ ᱵᱟᱥᱟᱝ ᱠᱚᱣᱟᱞᱟᱝ ᱡᱚᱢ ᱠᱚ ᱠᱩᱥᱤᱭᱟᱜ ᱜᱮᱭᱟᱢ ᱥᱮ ᱤᱧᱦᱩᱧ ᱠᱩᱥᱤᱭᱟᱜ ᱜᱮᱭᱟ ᱱᱚᱣᱟ ᱠᱚ ᱤᱫᱤ ᱠᱟᱛᱮᱜ ᱜᱮᱞᱟᱝ ᱨᱚᱯᱚᱲᱟ᱾
ᱮᱠᱫᱚᱢ ᱮᱠᱫᱚᱢ ᱟᱥᱚᱜ ᱤᱧ ᱟᱢᱜᱮᱢ ᱮᱛᱚᱦᱚᱵ-ᱟ᱾ ᱛᱮᱦᱮᱧᱟᱜ ᱥᱟᱛᱟᱢ ᱵᱟᱨᱮᱛᱮ ᱜᱟᱞᱚᱪ᱾
ᱤᱧ ᱜᱤᱧ ᱮᱦᱚᱵ ᱞᱮ ᱜᱮ, ᱤᱥᱤᱱ ᱵᱟᱥᱟᱝ ᱞᱟᱹᱭ ᱛᱮᱫᱚ ᱞᱟᱹᱭ ᱜᱟᱱᱚᱜᱼᱟ ᱤᱧ ᱡᱚᱢ ᱫᱩᱧ ᱠᱩᱥᱤᱜ ᱜᱮᱭᱟ, ᱚᱱᱟ ᱥᱟᱶᱛᱮ ᱤᱥᱤᱱ ᱦᱚᱸ ᱟᱹᱰᱤ ᱜᱮ ᱵᱷᱟᱜᱮᱧ ᱵᱩᱡᱷᱟᱹᱣ ᱜᱮᱭᱟ᱾ ᱟᱫᱚ ᱱᱚᱣᱟ ᱫᱚ ᱱᱚᱣᱟ ᱦᱚᱸ ᱵᱟᱹᱧ ᱢᱚᱱᱮ ᱜᱮᱭᱟ ᱡᱮ ᱤᱥᱤᱱ ᱫᱚ ᱥᱩᱫᱩ ᱱᱩᱠᱩ
ᱛᱤᱨᱞᱟᱹ ᱠᱚ ᱞᱟᱹᱜᱤᱫ ᱜᱮ ᱦᱮᱸ,
ᱮᱠᱟᱞ ᱩᱱᱠᱩ ᱜᱮ ᱤᱥᱤᱱ ᱦᱩᱭᱩᱜ ᱛᱟᱠᱚ ᱜᱮᱭᱟ ᱱᱚᱝᱠᱟ ᱫᱚ ᱵᱟᱝ ᱮᱠᱟᱞ ᱜᱮ ᱵᱟᱝ᱾
ᱮᱠᱟᱞ ᱜᱮ ᱱᱚᱣᱟ ᱟᱸ ᱮᱜᱫᱚᱢ ᱟᱹᱰᱤ ᱢᱚᱡᱽ ᱠᱟᱛᱷᱟᱢ ᱞᱟᱹᱭ ᱠᱟᱫᱟ ᱱᱚᱣᱟ ᱟᱸ ᱵᱤᱥ ᱥᱚᱛᱚᱠ ᱨᱮ ᱦᱮᱡ ᱠᱟᱛᱮᱜ ᱥᱮ ᱱᱚᱭᱟ ᱢᱚᱰᱟᱱᱟᱭᱡᱮᱥᱚᱱ ᱡᱩᱜᱽ ᱨᱮ ᱦᱮᱡ ᱠᱟ ᱛᱮ ᱱᱚᱝᱠᱟᱱ ᱩᱭᱦᱟᱹᱨ ᱫᱚᱦᱚᱜ ᱜᱮ ᱟᱸ ᱮᱠᱟᱞ ᱞᱟᱹᱠᱛᱤ ᱠᱟᱱᱟ᱾
ᱮᱜᱫᱚᱢ ᱟᱨ ᱱᱚᱦᱚᱜ ᱠᱟᱱ ᱟᱥᱟᱹᱤᱧ ᱵᱟᱹᱭ ᱵᱟᱹᱭ ᱛᱮ ᱦᱟᱸᱜ ᱠᱟᱱ ᱥᱟᱱᱟᱢ ᱦᱚᱨᱜᱮ ᱱᱚᱣᱟ ᱦᱚᱸᱠᱚ ᱟᱹᱭᱠᱟᱹᱣ ᱧᱟᱢᱟ ᱡᱚᱛᱚ ᱦᱚᱲ᱾
ᱦᱩᱸ᱾
ᱦᱮ ᱡᱮ ᱚᱠᱚᱭ ᱦᱚᱸ ᱱᱚᱝᱠᱟᱱᱟᱜ ᱟᱸ ᱢᱤᱫᱴᱟᱝ ᱰᱷᱮ ᱵᱟᱨᱟᱵᱟᱨᱤ ᱧᱚᱜ ᱥᱮ ᱵᱷᱮ ᱵᱷᱮᱯᱮᱜᱮᱫ ᱨᱮᱱᱟᱜ ᱡᱮᱱᱚ ᱴᱷᱟᱶ ᱵᱟᱝ ᱛᱟᱦᱮᱱ ᱢᱟ᱾
ᱮᱜᱫᱚᱢ᱾
ᱟᱨ ᱱᱚᱣᱟ ᱡᱮᱞ ᱤᱥᱤᱱ ᱫᱚ ᱦᱟᱸᱜ ᱠᱷᱟᱱ ᱫᱚᱢᱮᱜᱤᱧ ᱠᱩᱥᱤᱭᱟᱜ ᱜᱮᱭᱟ᱾ ᱟᱨ ᱫᱟᱲᱮ ᱦᱩᱧ ᱫᱟᱲᱮᱭᱟᱜ ᱜᱮᱭᱟ ᱵᱷᱟᱜᱮ ᱧᱚᱜ ᱜᱮ᱾
ᱟᱪᱷᱟ ᱟᱸ ᱠᱟᱹᱴᱤᱡ ᱤᱧ ᱞᱟᱹᱭ ᱞᱮᱜᱮ ᱛᱟ ᱦᱮᱸ ᱡᱚᱠᱷᱚᱱ ᱱᱚᱣᱟ ᱵᱟᱨᱮ ᱛᱮ ᱜᱟᱞᱚᱪ ᱦᱩᱭᱩᱜ ᱠᱟᱱ ᱜᱮᱭᱟ ᱛᱟᱞᱚᱞᱮ ᱟᱥᱚᱜ ᱤᱧ᱾ ᱟᱸ ᱠᱟᱹᱴᱤᱡ ᱫᱷᱟᱨᱟ ᱵᱟᱦᱤᱠ ᱵᱷᱟᱵᱮ ᱞᱟᱝ ᱜᱟᱞᱚᱪ ᱞᱮᱠᱷᱟᱱ ᱟᱹᱰᱤ ᱜᱮ ᱵᱷᱟᱜᱮ ᱠᱚᱜᱼᱟ᱾ ᱟᱸ ᱪᱮᱫ ᱯᱳᱭᱞᱳ ᱪᱮᱫ ᱠᱚ ᱞᱟᱜᱟᱜᱼᱟ ᱤᱱᱟᱹ ᱯᱚᱨᱮ ᱟᱸ ᱪᱮᱠᱟ ᱠᱟᱛᱮ ᱤᱥᱤᱱ ᱦᱳᱭᱩᱜᱼᱟ ᱚᱱᱟ ᱵᱟᱨᱮᱛᱮ ᱜᱟᱞᱚᱪ ᱞᱮᱠᱷᱟᱱ ᱠᱟᱹᱴᱤᱡ᱾ ᱟᱸ ᱵᱩᱡᱷᱟᱹᱣ ᱛᱮ ᱥᱩᱵᱤᱫᱟ ᱠᱚᱜᱼᱟ᱾
ᱦᱮᱸ ᱮᱠᱟᱞ ᱜᱮ᱾ ᱮᱸ ᱤᱧ ᱡᱟᱸᱦᱟ ᱞᱮᱠᱟᱧ ᱤᱥᱤᱱ ᱜᱮᱭᱟ ᱥᱮ ᱡᱟᱸᱦᱟ ᱞᱮᱠᱟᱧ ᱠᱩᱥᱤᱭᱟᱜ ᱜᱮᱭᱟ, ᱡᱟᱦᱟᱸ ᱛᱤᱱᱟᱹᱜ ᱫᱤᱥᱟᱹ ᱯᱟᱲᱟᱜ ᱠᱟᱱ ᱛᱤᱧᱟᱹ ᱚᱱᱟᱜᱤᱧ ᱞᱟᱹᱭ ᱫᱟ᱾
ᱦᱩᱸ᱾
ᱯᱳᱭᱞᱩ ᱟᱜᱮ ᱱᱚᱣᱟ ᱡᱤᱞ ᱠᱚ ᱢᱤᱫᱴᱟᱝ ᱢᱮᱨᱤᱱᱮᱴ ᱠᱟᱜ ᱦᱩᱭᱩᱜᱼᱟ ᱱᱚᱣᱟ ᱥᱟ ᱥᱟᱝ ᱢᱟᱹᱨᱤᱪ ᱥᱩᱱᱩᱢ ᱟᱸᱫᱟ ᱨᱩᱥᱩᱱ ᱛᱮ ᱢᱟᱠᱷᱟᱣ ᱠᱟᱛᱮ ᱫᱚᱦᱚ ᱠᱟᱜ ᱦᱩᱭᱩᱜᱼᱟ᱾
ᱦᱮᱸ᱾
ᱟᱸ ᱠᱚᱨᱟᱭ ᱨᱮ ᱥᱩᱱᱩᱢ ᱮᱢ ᱮᱢ ᱦᱩᱭᱱᱟ ᱡᱟᱦᱟᱸ ᱛᱤᱱᱟᱹᱜ ᱯᱚᱨᱤᱢᱟᱱ ᱞᱮᱠᱟ, ᱟᱨ ᱚᱱᱟ ᱥᱩᱢᱟᱹᱨ ᱥᱩᱱᱩᱢ ᱨᱮ
ᱦᱩᱸ᱾
ᱱᱚᱣᱟ ᱯᱮᱸᱭᱟᱡ ᱮᱢ ᱦᱩᱭᱱᱟ ᱛᱟᱯᱚᱨᱮ ᱚᱱᱟ ᱥᱟᱶ ᱛᱮ ᱢᱟᱹᱨᱤᱪ ᱛᱟᱯᱚᱨᱮ ᱦᱟᱞᱠᱟ ᱟᱫᱟ, ᱨᱩᱥᱩᱱ ᱠᱚᱥᱟᱣ ᱠᱟᱛᱮᱜ ᱜᱮ ᱚᱱᱟ ᱪᱮᱛᱟᱱ ᱨᱮᱜᱮ ᱟᱵᱟᱨ ᱱᱚᱣᱟ ᱴᱚᱢᱮᱴᱳ ᱢᱟᱠᱷᱟᱣ ᱦᱩᱭᱱᱟ ᱛᱟᱯᱚᱨᱮ ᱡᱚᱠᱷᱚᱱ ᱱᱟᱥᱮᱱᱟᱜ ᱟᱸ ᱥᱩᱱᱩᱢ ᱟᱨᱟᱜ ᱟᱨᱟᱜ ᱧᱮᱞᱚᱜᱼᱟ, ᱢᱟᱱᱮ ᱥᱩᱱᱩᱢ ᱮ ᱟᱨᱟᱜ ᱫᱟᱭ ᱯᱮᱸᱭᱟᱪ ᱦᱮᱸ ᱩᱱ ᱚᱠᱛᱚ ᱟᱫᱚ ᱱᱚᱣᱟ ᱡᱮᱞ ᱟᱫᱚ ᱮᱢ ᱦᱩᱭᱩᱜᱼᱟ ᱡᱤᱞ ᱮᱢ ᱠᱟᱛᱮᱜ ᱚᱱᱟ ᱥᱟᱶᱛᱮ ᱵᱩᱞᱩᱝ ᱦᱚᱸ ᱱᱟᱥᱮ ᱵᱩᱞᱩᱝ ᱟᱫᱚ ᱵᱩᱞᱩᱝ ᱮᱢ ᱠᱟᱛᱮ ᱟᱫᱚ ᱚᱸᱱᱰᱮ ᱜᱷᱟᱱᱴᱟ ᱦᱩᱭᱩᱜᱼᱟ᱾ ᱜᱷᱟᱱᱴᱟ ᱤᱫᱤ ᱦᱳᱭᱳᱜᱼᱟ ᱥᱟᱶᱛᱮ ᱱᱟᱥᱮᱱᱟᱜ ᱫᱚᱦᱚ ᱦᱳᱭᱚᱜᱼᱟ, ᱟᱵᱟᱨ ᱟᱸ ᱜᱷᱟᱱᱴᱟ ᱦᱩᱭᱩᱜᱼᱟ ᱚᱱᱠᱟ ᱠᱟᱛᱮ ᱡᱚᱠᱷᱚᱱ ᱧᱮᱞᱚᱜ ᱠᱟᱱᱟ ᱡᱮ ᱫᱟᱜ ᱦᱚᱸ ᱟᱸᱡᱮᱫ ᱪᱟᱵᱟᱜ ᱠᱟᱱᱟ ᱡᱟᱦᱟᱸ ᱫᱟᱜ ᱵᱷᱟᱯᱟᱣ ᱠᱟᱛᱮ ᱩᱰᱩᱝᱼᱚᱜ ᱠᱟᱱ ᱛᱟᱦᱮᱸ ᱛᱚᱠᱷᱚᱱ ᱡᱩᱫᱤ ᱫᱟᱜ ᱡᱩᱫᱤ ᱞᱟᱜᱟᱜ ᱠᱷᱟᱱᱮ ᱛᱟᱦᱚᱞᱮ ᱠᱟᱹᱴᱤᱡ ᱫᱟᱜ ᱦᱟᱞᱠᱟ ᱮᱢ ᱦᱩᱭᱩᱜᱭᱼᱟ᱾ ᱟᱨ ᱡᱟᱦᱟᱭ ᱠᱚ ᱡᱩᱫᱤ ᱟᱹᱞᱩ ᱡᱚᱢ ᱥᱟᱱᱟ ᱠᱚ ᱠᱷᱟᱱᱮ ᱛᱟᱦᱚᱞᱮ ᱩᱱᱠᱩ ᱫᱚ ᱯᱳᱭᱞᱳ ᱨᱮᱜᱮ ᱟᱹᱞᱩ ᱫᱚ ᱟᱸ ᱥᱩᱱᱩᱢ ᱨᱮ ᱵᱷᱟᱡᱟ ᱦᱩᱭᱩᱜᱼᱟ᱾
ᱦᱮᱸ ᱦᱮᱸ᱾
ᱟᱫᱚ ᱠᱟᱹᱴᱤᱡ ᱵᱷᱟᱜᱤ ᱵᱩᱡᱷᱟᱹᱜᱼᱟ ᱚᱱᱟ ᱠᱷᱟᱹᱛᱤᱨ ᱚᱱᱮ ᱚᱱᱟ ᱦᱚᱸ ᱥᱟᱥᱟᱝ ᱟᱛᱮᱫ᱾ ᱡᱟ ᱦᱩᱭᱩᱜᱼᱟ ᱚᱱᱟ ᱵᱷᱟᱡᱟ ᱠᱟᱛᱮ ᱨᱟᱠᱟᱵ ᱦᱩᱭᱩᱜᱼᱟ ᱞᱟᱦᱟ ᱨᱮᱜᱮ ᱚᱱᱟ ᱫᱚ ᱠᱚᱨᱟᱣ ᱠᱟᱛᱮ ᱫᱚᱦᱚ ᱠᱟᱜ ᱦᱩᱭᱩᱜᱼᱟ ᱟᱨ, ᱟᱨ ᱡᱤᱞ ᱨᱮᱱᱟᱜ ᱚᱵᱚᱥᱛᱟ ᱨᱮᱫᱚ ᱦᱮᱡ ᱞᱮᱠᱷᱟᱱ ᱡᱚᱠᱷᱚᱱ ᱚᱱᱟ ᱠᱟᱹᱴᱤᱡ ᱦᱟᱞᱠᱟ ᱦᱟᱯ ᱜᱟᱱ ᱥᱮ ᱫᱳ ᱠᱟᱱᱟ ᱞᱮᱠᱟ ᱵᱩᱡᱷᱟᱹᱜ ᱠᱟᱱᱟ ᱠᱚᱥᱟᱣ ᱠᱟᱱ ᱨᱮᱜᱮ ᱟᱫᱚ ᱩᱱ ᱚᱠᱛᱚᱜ ᱜᱮ ᱱᱚᱣᱟ ᱟᱰᱩ ᱮᱢ ᱦᱩᱭᱩᱜᱼᱟ᱾ ᱮᱢ ᱠᱟᱛᱮᱜ ᱟᱨ ᱩᱸᱧᱚ ᱫᱟᱜ ᱮᱢ ᱠᱟᱛᱮᱜ ᱡᱟᱛᱮ ᱟᱸ ᱵᱟᱹᱲᱛᱤ ᱫᱟᱜ ᱵᱟᱝ ᱵᱟᱹᱲᱛᱤᱜ ᱢᱟ, ᱥᱩᱫᱷᱩ ᱟᱞᱩ ᱵᱷᱟᱯ ᱵᱷᱟᱯᱟᱣ ᱤᱥᱤᱱᱚᱜ ᱞᱮᱠᱟ, ᱦᱮᱸᱜ ᱚᱱᱠᱟᱱ ᱚᱠᱛᱚ ᱨᱮ, ᱯᱚᱴᱚᱢ ᱠᱟᱜ ᱦᱩᱭᱩᱜᱼᱟ ᱟᱫᱚ ᱵᱷᱟᱯᱟᱣ ᱞᱮᱠᱷᱟᱱ ᱜᱮ ᱢᱩᱪᱟᱹᱫ ᱨᱮ ᱟᱫᱚ ᱱᱚᱣᱟ ᱟᱹᱰᱤ ᱦᱚᱲ ᱫᱚ ᱢᱟᱹᱭᱤ ᱦᱚᱸ ᱠᱟᱱ ᱜᱮᱭᱟ ᱵᱮᱨᱮᱞ ᱢᱟᱨᱤᱡ ᱟᱨ ᱱᱚᱣᱟ ᱠᱟᱥᱢᱤᱨᱤ ᱞᱚᱝᱠᱟ ᱢᱚᱥᱞᱟ ᱟᱨ ᱪᱮᱫ ᱠᱚ ᱞᱟᱹᱭᱟ ᱚᱱᱟ ᱫᱚ ᱜᱚᱨᱚᱢ ᱢᱚᱥᱞᱟ, ᱱᱚᱣᱟ ᱯᱮᱭᱟ ᱮᱢ ᱠᱟᱛᱮᱜ ᱟᱬᱜᱚ ᱦᱩᱭᱩᱜᱼᱟ᱾
ᱟᱪᱪᱷᱟ ᱟ ᱡᱮᱦᱮᱛᱩ ᱛᱮᱦᱮᱧ ᱫᱚ ᱛᱮᱦᱮᱧᱟᱜ ᱥᱟᱛᱟᱢ ᱫᱚ ᱤᱥᱤᱱ ᱵᱟᱨᱟᱝ ᱤᱥᱤᱱ ᱵᱟᱥᱟᱝ ᱵᱟᱨᱮ ᱛᱮᱜᱮ ᱛᱟᱦᱞᱮ ᱡᱮᱦᱮᱛᱩ ᱜᱚᱨᱚᱢ ᱢᱚᱥᱞᱟ ᱨᱮᱱᱟᱜ ᱠᱟᱛᱷᱟᱢ ᱨᱟᱠᱟᱵ ᱠᱮᱫᱟ ᱛᱟᱦᱚᱞᱮ ᱱᱚᱣᱟ ᱠᱤ ᱠᱤᱨᱤᱧ ᱵᱮᱜᱚᱨ ᱚᱲᱟᱜ ᱨᱮ ᱵᱟᱝ ᱵᱮᱱᱟᱣ ᱜᱟᱱᱚᱜᱼᱟ?
ᱟᱪᱪᱷᱟ ᱱᱚᱣᱟ ᱫᱚ ᱦᱟᱸᱜ ᱠᱟᱱ ᱠᱤᱱᱛᱩ ᱚᱲᱟᱜ ᱨᱮᱠᱚ ᱵᱮᱱᱟᱣᱟ ᱥᱮ ᱵᱟᱝ ᱩᱱᱟᱹᱜ ᱫᱚ ᱵᱟᱝᱤᱧ ᱞᱟᱹᱭ ᱫᱟᱲᱮᱭᱟᱜ ᱠᱟᱱᱟ, ᱢᱮᱱᱠᱷᱟᱱ ᱤᱧ ᱫᱚ ᱱᱚᱣᱟ ᱫᱩᱧ ᱠᱤᱨᱤᱝ ᱵᱟᱲᱟ ᱟᱠᱟᱫᱟ ᱾ ᱟᱸ ᱫᱚᱠᱟᱱ ᱠᱷᱚᱱ ᱜᱮ ᱚᱱᱟ ᱠᱷᱟᱹᱛᱤᱨ ᱟᱫᱚ ᱱᱚᱣᱟ ᱠᱤᱨᱤᱧ ᱜᱮ ᱦᱚᱭ ᱟᱠᱟᱱᱟ ᱱᱚᱣᱟ ᱫᱚ ᱾
ᱟᱪᱪᱷᱟ ᱛᱟᱦᱚᱞᱮ ᱤᱱᱟᱹ ᱛᱟᱭᱱᱚᱢ ᱪᱮᱫ ᱠᱚ ᱦᱩᱭᱩᱜᱼᱟ ᱠᱚ ᱞᱟᱹᱭ ᱢᱮ ᱢᱟ?
ᱚ, ᱟᱫᱚ ᱚᱱᱮ ᱱᱟᱥᱮᱱᱟᱜ ᱟᱸ ᱦᱮᱸᱫᱮᱜ ᱦᱩᱭ ᱞᱮᱠᱷᱟᱱ ᱜᱮ ᱟᱫᱚ ᱚᱱᱟ ᱫᱚ ᱟᱬᱜᱚ ᱞᱮᱠᱷᱟᱱ ᱜᱮ ᱦᱩᱭᱩᱜᱼᱟ ᱧᱮᱞ ᱦᱩᱭᱩᱜᱼᱟ ᱚᱱᱟ ᱠᱚ ᱤᱥᱤᱱ ᱠᱟᱱᱟ ᱥᱮ ᱵᱟᱝ ᱛᱟᱯᱚᱨᱮ
ᱟᱨ ᱱᱚᱣᱟ ᱫᱚ ᱟᱢᱫᱚ ᱚᱸ ᱪᱮᱫ ᱟᱛᱮᱫ ᱡᱚᱢᱮᱢ ᱠᱩᱥᱤᱭᱟᱜ ᱜᱮᱭᱟ?
ᱟᱪᱪᱷᱟ, ᱱᱚᱣᱟ ᱫᱚ
ᱥᱮ ᱞᱟᱹᱭᱟᱢ ᱡᱮ ᱟᱸ ᱪᱮᱫ ᱟᱛᱮ ᱡᱚᱢ ᱞᱮᱠᱷᱟᱱ ᱵᱷᱟᱜᱮ ᱵᱩᱡ ᱟᱠᱚ?
ᱦᱮᱸ ᱱᱚᱣᱟ ᱦᱚᱸ ᱠᱟᱛᱷᱟ ᱠᱟᱱ ᱜᱮᱭᱟ, ᱱᱚᱣᱟ ᱫᱚ ᱦᱟᱸᱜ ᱫᱟᱠᱟ ᱛᱮᱦᱚᱸ ᱥᱮᱵᱮᱞᱟ ᱚᱱᱟ ᱥᱟᱶᱛᱮ ᱡᱮᱦᱮᱛᱩ ᱠᱚᱥᱟ ᱧᱚᱜ ᱜᱮᱭᱟ ᱚᱱᱟ ᱠᱷᱟᱹᱛᱤᱨ ᱫᱚ ᱨᱩᱴᱤ ᱦᱟᱛᱮᱜ ᱠᱷᱟᱱ ᱫᱚ ᱟᱫᱚ ᱟᱹᱰᱤ ᱱᱟᱯᱟᱭ ᱜᱮᱭᱟ ᱾ ᱟᱨ ᱡᱟᱦᱟᱸ ᱠᱚ ᱡᱩᱫᱤ ᱫᱟᱠᱟ ᱟᱛᱮᱜ ᱠᱚ ᱡᱚᱢᱟ, ᱛᱟᱦᱚᱞᱮ ᱩᱱᱠᱩ ᱫᱚ ᱟᱸ ᱠᱟᱹᱴᱤᱡ ᱫᱚᱞ ᱛᱮ ᱨᱟᱥᱮ ᱛᱟᱦᱚᱞᱮ ᱦᱟᱛᱟᱣ ᱦᱩᱭᱩᱜ ᱛᱟᱠᱚᱣᱟ ᱾ ᱛᱟᱦᱚᱞᱮ ᱦᱟᱸᱜ ᱠᱷᱟᱱ ᱵᱷᱟᱜᱤ ᱴᱷᱤᱠ ᱡᱚᱢ ᱠᱚ ᱫᱟᱲᱮᱭᱟᱜᱼᱟ ᱾ ᱢᱟ ᱟᱫᱚ ᱟᱢ ᱞᱟᱹᱭᱢᱮ ᱟᱢᱟᱜ ᱚᱠᱟᱴᱟᱜ
ᱟᱸ ᱟᱪᱪᱷᱟᱻ ᱤᱧᱤᱧ ᱞᱟᱹᱭᱟ ᱯᱚᱨᱮᱛᱮ ᱟᱨ ᱚᱱᱟ ᱞᱟᱦᱟᱨᱮ ᱢᱤᱫᱴᱮᱱ ᱠᱩᱠᱞᱤᱧ ᱫᱚᱦᱚ ᱞᱮᱜᱮ ᱾ ᱡᱮ ᱟᱸ ᱱᱚᱜᱼᱚᱭ ᱡᱮ ᱤᱥᱤᱱ ᱵᱟᱥᱟᱝ ᱱᱚᱣᱟ ᱫᱚ ᱟᱵᱚᱣᱟᱜ ᱫᱤᱱᱟᱹᱢ ᱫᱤᱱ ᱨᱮᱱᱟᱜ ᱠᱟᱹᱢᱤ ᱦᱚᱨᱟ ᱠᱟᱱᱟ ᱥᱮ ᱥᱟᱱᱟᱢ ᱚᱲᱟᱜ ᱨᱮᱜᱮ ᱴᱩᱠᱤᱴᱟᱠᱤ ᱤᱥᱤᱱ ᱵᱟᱥᱟᱝ ᱟᱸ ᱦᱩᱭᱩᱜ ᱜᱮᱭᱟ ᱾ ᱟᱸ ᱢᱮᱱ ᱠᱷᱟᱱ ᱡᱟᱦᱟᱸ ᱱᱤᱛᱚᱜ ᱥᱚᱢᱚᱭ ᱪᱟᱞᱟᱜ ᱠᱟᱱᱟ ᱥᱮ ᱥᱳᱥᱟᱞ ᱢᱤᱰᱤᱭᱟ ᱨᱮᱱᱟᱜ ᱡᱩᱜᱽ ᱪᱟᱞᱟᱜ ᱠᱟᱱᱟ, ᱟᱸ ᱥᱮᱛᱟᱜ ᱟᱹᱭᱩᱵ ᱠᱷᱚᱱᱟᱜ ᱡᱷᱚᱛᱚ ᱦᱚᱲᱜᱮ ᱯᱨᱟᱭ ᱥᱳᱥᱟᱞ ᱢᱤᱰᱤᱭᱟ ᱫᱚᱵᱚᱱ ᱵᱮᱵᱚᱦᱟᱨᱮᱫ ᱜᱮᱭᱟ ᱛᱟᱞᱦᱮ ᱱᱚᱣᱟ ᱥᱳᱥᱟᱞ ᱢᱤᱰᱤᱭᱟ ᱨᱮ ᱟᱭᱢᱟ ᱞᱮᱠᱟᱱᱟᱜ ᱟᱨ ᱨᱮᱥᱤᱯᱤ ᱠᱚ ᱧᱮᱞ ᱧᱟᱢᱚᱜ ᱜᱮᱭᱟ ᱟᱭᱢᱟ ᱦᱚᱲᱟᱜ ᱾ ᱢᱮᱱᱠᱷᱟᱱ ᱟᱸ ᱟᱵᱚᱨᱮᱱ ᱟᱸ ᱯᱟᱹᱨᱥᱤ ᱨᱮᱱ ᱥᱮ ᱟᱵᱚᱨᱮᱱ ᱡᱟᱹᱛᱤ ᱨᱮᱱ ᱟᱸ ᱢᱟᱹᱱᱢᱤ ᱫᱚ ᱟᱸ ᱠᱷᱩᱵ ᱮᱠᱴᱟ ᱫᱚ ᱵᱟᱹᱧ ᱧᱮᱞ ᱟᱠᱟᱫ ᱠᱚᱜᱮᱭᱟ ᱡᱮ ᱱᱚᱣᱟ ᱫᱤᱱᱟᱹᱢ ᱫᱤᱤᱱᱹᱢ ᱨᱮᱱᱟᱜ ᱠᱟᱹᱢᱤ ᱦᱚᱨᱟ ᱥᱮ ᱱᱚᱣᱟ ᱪᱚᱸᱫᱟ ᱤᱥᱤᱱ ᱤᱫᱤ ᱠᱟᱛᱮᱫ ᱡᱟᱦᱟᱱ ᱵᱷᱤᱰᱤᱭᱳ ᱥᱮ ᱡᱟᱦᱟᱱ ᱨᱤᱥᱤᱯᱤ ᱥᱮᱭᱟᱞ ᱱᱚᱣᱟ ᱵᱟᱨᱮᱛᱮ ᱟᱢ ᱪᱮᱫ ᱮᱢ ᱞᱟᱹᱭᱟ?
ᱦᱮᱸ ᱾ ᱦᱮᱸ ᱱᱚᱣᱟ ᱫᱚ ᱟᱹᱰᱤ ᱫᱩᱠ ᱨᱮᱱᱟᱜ ᱠᱟᱛᱷᱟ ᱦᱚᱸ ᱠᱟᱱᱟ ᱾ ᱩ-ᱩ-ᱩᱱᱟᱹᱜᱴᱟᱜ ᱱᱚᱣᱟ ᱥᱳᱥᱟᱞ ᱢᱤᱰᱤᱭᱟ ᱯᱟᱥᱱᱟᱣ ᱠᱟᱱᱟ ᱾ ᱥᱟᱶᱛᱮ ᱱᱤᱛ ᱦᱚᱸ ᱱᱚᱝᱠᱟᱱ ᱦᱚᱨ ᱟᱹᱣᱨᱤ ᱠᱚ ᱦᱩᱭᱩᱜᱼᱟ ᱾ ᱟᱫᱚ ᱢᱮᱱᱠᱷᱟᱱ ᱤᱧᱫᱚ ᱢᱮᱫ ᱠᱤᱱᱛᱩ ᱢᱤᱫ ᱵᱟᱨ ᱦᱚᱲ ᱫᱩᱧ ᱧᱮᱞ ᱟᱠᱟᱫ ᱠᱚᱣᱟ ᱡᱟᱦᱟᱸᱭ ᱫᱚ ᱱᱚᱝᱠᱟ ᱠᱚ ᱤᱥᱤᱱ ᱵᱟᱥᱟᱝ ᱜᱮᱭᱟ, ᱢᱮᱱᱠᱷᱟᱱ ᱟᱨᱦᱚᱧ ᱨᱤᱠᱟᱹᱣᱟ ᱡᱟᱛᱮ ᱱᱩᱠᱩ ᱢᱤᱫ ᱵᱟᱨ ᱦᱚᱲ ᱥᱩᱢᱩᱝ ᱡᱮᱱᱚ ᱵᱟᱠᱚ ᱛᱟᱦᱮᱱ ᱢᱟ᱾ ᱡᱟᱦᱟᱸ ᱛᱩᱱᱟᱹᱜ ᱵᱚᱨᱚᱝ ᱠᱚ ᱵᱟᱹᱲᱛᱤᱜ-ᱟ, ᱩᱱᱳᱜ ᱜᱮ ᱵᱷᱟᱜᱮ᱾
ᱩᱱᱳᱜ ᱜᱮ ᱧᱮᱞ ᱡᱚᱝ ᱛᱮᱦᱚᱸ ᱥᱮ ᱟ ᱟᱸᱡᱚᱢ ᱡᱚᱝ ᱛᱮᱦᱚᱸ ᱵᱷᱟᱜᱮ ᱵᱩᱡᱷᱟᱹᱜ-ᱟ᱾
ᱴᱷᱤᱠ ᱟᱨ ᱟᱨ ᱢᱤᱫᱴᱟᱝ ᱢᱚᱱᱮ ᱦᱳᱭᱳᱜ ᱠᱟᱱᱟ, ᱱᱚᱣᱟ ᱨᱮᱱᱟᱜ ᱟᱨ ᱢᱤᱫᱴᱟᱝ ᱟᱱᱟᱴ ᱫᱚ ᱱᱚᱣᱟ ᱠᱟᱱᱟ ᱡᱟᱦᱟᱸ ᱫᱚ ᱵᱟᱠᱚ ᱵᱮᱱᱟᱣ ᱫᱟ ᱵᱷᱤᱰᱭᱳ ᱠᱚ, ᱚᱱᱟ ᱫᱚ ᱦᱩᱭᱩᱜ ᱠᱟᱱᱟ᱾ ᱱᱚᱣᱟ ᱵᱷᱤᱭᱩᱡᱽ᱾ ᱵᱷᱤᱭᱩᱥ ᱛᱚ ᱵᱟᱹᱲᱛᱤ ᱞᱟᱹᱜᱤᱫ ᱛᱮᱫᱚ ᱩᱝᱠᱟᱱ ᱦᱚᱨ ᱦᱚᱸ ᱫᱚᱨᱠᱟᱨ ᱧᱮᱞ ᱦᱚᱨ᱾ ᱟᱨ ᱦᱚᱲ ᱫᱚ ᱟᱭᱢᱟ ᱜᱟᱱ ᱦᱚᱲ ᱢᱮᱱᱟᱜ ᱵᱚᱱ ᱨᱮᱦᱚᱸ ᱡᱮᱢᱚᱱ ᱡᱩᱫᱤ ᱡᱟᱦᱱᱟᱜ ᱢᱤᱭᱩᱡᱤᱠ ᱵᱷᱤᱰᱭᱳ ᱠᱚ ᱦᱤᱡᱩᱜ ᱠᱷᱟᱱ, ᱚᱸᱰᱮ ᱜᱮᱵᱤᱱ ᱧᱮᱞᱟᱵᱚᱱ᱾ ᱡᱮ ᱟᱹᱰᱤ ᱵᱟᱹᱲᱛᱤ ᱵᱟᱹᱲᱛᱤ ᱵᱷᱤᱭᱩᱥ ᱦᱤᱡᱩᱜ ᱠᱟᱱᱟ᱾ ᱢᱮᱱᱠᱷᱟᱱ ᱡᱟᱦᱱᱟᱜ ᱤᱥᱤᱱ ᱵᱟᱥᱟᱝ ᱨᱮᱱᱟᱜ ᱫᱚ ᱩᱱᱟᱹᱜ ᱫᱚ ᱠᱷᱩᱵ ᱵᱟᱝ ᱜᱮ ᱟ. ᱰᱤ ᱠᱚᱢ ᱜᱮ᱾ ᱚᱱᱟ ᱠᱷᱟᱹᱛᱤᱨ ᱦᱚᱸ ᱦᱚᱭᱛᱳ ᱵᱟᱠᱚ ᱵᱮᱱᱟᱣ ᱜᱮᱭᱟ᱾
ᱟᱨ ᱢᱤᱫᱴᱤᱡ ᱤᱧᱤᱧ ᱩᱭᱦᱟᱹᱨ ᱠᱮᱫᱟ, ᱟᱢᱮᱢ ᱞᱟᱹᱭ ᱠᱮᱫ ᱠᱷᱟᱱ ᱡᱮ ᱟ ᱦᱳᱭᱛᱳ ᱱᱚᱣᱟ ᱵᱤᱥᱚᱭ ᱛᱮ ᱟᱭᱢᱟᱟᱜᱟᱱ ᱢᱟᱹᱱᱢᱤ ᱜᱮ ᱵᱟᱵᱚᱱ ᱵᱟᱲᱟᱭᱟ᱾ ᱡᱮ ᱥᱳᱥᱟᱞ ᱢᱤᱰᱤᱭᱟ ᱯᱞᱟᱴᱯᱷᱨᱚᱢ ᱫᱚ ᱟᱥᱚᱞᱮ ᱪᱮᱫ ᱠᱟᱱᱟ᱾ ᱥᱮ ᱱᱚᱣᱟ ᱢᱟᱫᱽᱫᱷᱚᱢ ᱛᱮ ᱡᱮ ᱯᱚᱭᱥᱟ ᱨᱚᱪᱠᱟᱨ ᱜᱟᱱᱚᱜ-ᱟ᱾ ᱱᱚᱣᱟ ᱵᱤᱥᱚᱭ ᱛᱮᱦᱚᱸ ᱟᱭᱢᱟ ᱦᱚᱲᱜᱮ ᱵᱟᱝᱠᱚ ᱵᱟᱲᱟᱭ ᱜᱮᱭᱟ, ᱥᱮ ᱪᱮᱫ ᱵᱤᱱ ᱢᱚᱱᱮᱭᱮᱫᱟ?
ᱦᱮᱸ, ᱱᱚᱣᱟ ᱫᱚ ᱮᱠᱷᱟᱞ ᱥᱟᱹᱨᱤ ᱠᱟᱛᱷᱟ ᱜᱮ᱾ ᱟᱭᱢᱟ ᱦᱚᱲᱜᱮ ᱵᱟᱠᱚ ᱵᱟᱨᱟᱭᱟ ᱡᱮ ᱱᱚᱣᱟ ᱥᱳᱥᱟᱞ ᱢᱤᱰᱤᱭᱟᱢ ᱞᱟᱠ ᱛᱟᱲᱟ ᱛᱮᱦᱚᱸ ᱱᱚᱣᱟ ᱠᱟᱹᱣᱰᱤ ᱠᱚᱦᱚᱸ ᱟᱨᱡᱟᱣ ᱜᱟᱱᱚᱜ-ᱟ᱾ ᱫᱚ ᱟᱨ ᱠᱤᱪᱷᱩ ᱦᱚᱲ ᱫᱚ ᱵᱟᱨᱟᱭ
ᱥᱤᱧ ᱫᱚᱦᱚᱭᱮᱫᱟ ᱡᱮ ᱟ ᱮᱢᱚᱱ ᱠᱤᱪᱷᱩ ᱡᱩᱫᱤ ᱵᱷᱤᱰᱤᱭᱳ ᱫᱟᱨᱟᱭ ᱛᱮ ᱥᱮ ᱵᱷᱤᱰᱤᱭᱳ ᱢᱟᱫᱽᱫᱷᱚᱢ ᱛᱮ᱾ ᱟᱵᱚ ᱟᱵᱚᱨᱮᱱ ᱯᱟᱨᱥᱤ ᱨᱮᱱ ᱦᱚᱲ ᱱᱚᱣᱟ ᱵᱚᱱ ᱪᱮᱫ ᱦᱚ ᱪᱚ ᱠᱚᱣᱟ ᱡᱮ ᱥᱳᱥᱟᱞ ᱢᱤᱰᱤᱭᱟ ᱫᱚ ᱟᱥᱚᱞᱮ ᱪᱮᱫ ᱠᱟᱱᱟ ᱥᱮ ᱥᱳᱥᱟᱞ ᱢᱤᱰᱤᱭᱟ ᱨᱮ ᱪᱮᱫᱠᱟ ᱠᱟᱛᱮᱫ ᱵᱷᱤᱰᱭᱳ ᱟᱯᱞᱳᱰ ᱦᱳᱭᱳᱜ-ᱟ ᱥᱮ ᱪᱮᱫᱠᱟ ᱠᱟᱛᱮᱫ ᱵᱷᱤᱰᱤᱭᱳ ᱟᱯᱞᱳᱰ ᱞᱮᱠᱷᱟᱱ, ᱯᱚᱭᱥᱟ ᱨᱚᱪᱠᱟᱨ ᱜᱟᱱᱚᱜ-ᱟ᱾ ᱚᱱᱟ ᱠᱚ ᱡᱩᱫᱤ ᱵᱚᱱ ᱩᱫᱩᱜ ᱥᱚᱫᱚᱨ ᱟᱠᱚᱣᱟ ᱥᱮᱪᱮᱫ ᱨᱮᱱᱟᱜ ᱵᱚᱱ ᱪᱮᱥᱴᱟᱭᱟ ᱛᱟᱦᱞᱮ ᱟᱹᱰᱤ ᱜᱮ ᱱᱟᱯᱟᱭ ᱠᱚᱜ-ᱟ᱾
ᱦᱮᱸ, ᱱᱚᱣᱟ ᱫᱚ ᱮᱠᱟᱞ ᱜᱮ, ᱮᱱᱠᱷᱟᱱ ᱚᱱᱠᱟᱱ ᱦᱚᱨ ᱦᱚᱸ ᱧᱟᱢ ᱟᱹᱰᱤᱜᱮ ᱢᱩᱥᱠᱤᱞ ᱜᱤᱭᱟ᱾ ᱟᱫᱚ ᱡᱟᱦᱟᱸ ᱯᱳᱭᱞᱳ ᱨᱮᱜᱤᱧ ᱞᱟᱹᱭ ᱠᱮᱱ ᱫᱚ᱾ ᱱᱚᱣᱟ ᱠᱤᱪᱷᱩ ᱦᱚᱲ ᱫᱚ ᱵᱟᱰᱟᱭ ᱠᱟᱛᱮ ᱨᱮᱦᱚᱸ ᱱᱚᱣᱟ ᱠᱷᱟᱹᱛᱤᱨ ᱵᱟᱠ ᱠᱚ ᱟᱬᱜᱚᱱᱟ ᱡᱟᱦᱟᱸ ᱫᱚ ᱵᱷᱤᱭᱩᱥ ᱵᱟᱠᱚ ᱧᱟᱢᱟ ᱟᱨ ᱟᱨ ᱥᱳᱥᱟᱞ ᱢᱤᱰᱤᱭᱟ ᱨᱮᱱᱟᱜ ᱠᱟᱹᱣᱰᱤ ᱫᱚ ᱱᱚᱣᱟ ᱵᱷᱤᱭᱩᱥ ᱪᱮᱛᱟᱱ ᱨᱮᱜᱮ᱾ ᱛᱤᱱᱳᱜ ᱵᱟᱨᱛᱤ ᱦᱚᱲ ᱠᱚ ᱧᱮᱞᱟ᱾ ᱟᱨ ᱩᱱᱳᱜ ᱜᱮ ᱯᱩᱭᱥᱟ ᱦᱚᱸ ᱧᱟᱢᱚᱜ-ᱟ᱾ ᱚᱱᱟ ᱠᱷᱟᱛᱤᱨ ᱢᱚᱱᱮ ᱦᱚᱭ ᱵᱟᱝᱠᱚ ᱟᱜᱩᱭ ᱜᱮᱭᱟ ᱠᱚ ᱧᱮᱞᱟᱵᱤᱱ᱾